ᱰᱩᱵᱩᱪ ᱡᱚᱦᱟᱨ
ᱨᱚᱲ ᱟᱡᱚᱢ
ᱦᱮᱸ ᱟᱸᱡᱚᱢᱚᱜ ᱠᱟᱱᱟ
ᱟᱪᱪᱷᱟ
ᱞᱟᱹᱭᱮᱫᱤᱧ ᱛᱮᱦᱮᱧ ᱫᱚᱞᱟᱝ ᱜᱟᱞᱢᱟᱨᱟᱜᱼᱟ ᱟᱢᱵᱟᱵᱚᱛᱤ ᱤᱫᱤ ᱠᱟᱛᱮᱫ᱾ ᱱᱚᱜ ᱚᱼᱚᱭ ᱡᱮ ᱟᱢᱵᱟᱵᱚᱛᱤ ᱩᱱ ᱢᱟᱨᱟᱝ ᱢᱤᱫᱴᱟᱝ ᱫᱤᱱ ᱵᱚᱱ ᱢᱟᱱᱟᱣ ᱵᱟᱛᱟᱣᱟ᱾
ᱦᱮᱸ
ᱱᱚᱰᱮ ᱧᱮᱞ ᱟᱠᱟᱱᱟ ᱟᱛᱩ ᱯᱟᱲᱟᱨ ᱨᱮ ᱢᱤᱫ ᱞᱮᱠᱟ ᱠᱟᱛᱮᱜ ᱢᱟᱱᱟᱜᱼᱟ᱾ ᱟᱨ ᱡᱟᱦᱟᱸᱭ ᱵᱟᱭᱨᱮ ᱠᱚᱨᱮ ᱠᱚ ᱛᱟᱦᱮᱱ ᱛᱟᱵᱚᱱᱟ ᱛᱟᱛᱮ᱾ ᱚᱞᱚᱜ ᱯᱟᱲᱦᱟᱣ ᱥᱩᱛᱨᱮ ᱦᱳᱠ ᱛᱟᱛᱮ ᱠᱟᱹᱢᱤ ᱠᱟᱡᱽ ᱥᱩᱛᱨᱮ ᱦᱳᱠ ᱪᱟᱹᱠᱨᱤ ᱵᱟᱹᱠᱨᱤ ᱥᱩᱛᱨᱮ ᱦᱳᱠ᱾ ᱩᱱᱠᱩ ᱟᱞᱟᱫᱟ ᱠᱚ ᱢᱟᱱᱟᱣᱟ᱾
ᱦᱮᱸ
ᱟᱪᱪᱷᱟ ᱟᱢ ᱛᱟᱦᱚᱞᱮ ᱟᱯᱮᱭᱟᱜ᱾ ᱡᱟᱦᱟᱸ ᱟᱢᱟᱵᱚᱵᱩᱛᱤ ᱢᱟᱱᱟᱣ ᱪᱮᱫ ᱞᱮᱠᱟᱯᱮ ᱠᱚᱨᱟᱣᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ᱾
ᱟᱪᱪᱷᱟ ᱟᱪᱪᱷᱟ ᱟᱞᱮ ᱫᱚ ᱱᱟᱦᱟᱜ ᱱᱤᱛᱚᱜ ᱫᱚ ᱵᱟᱭᱨᱮ ᱨᱮ ᱢᱮᱱᱟᱜ ᱠᱟᱜ ᱞᱮᱭᱟ ᱛᱚ ᱡᱮᱦᱮᱛᱩ᱾ ᱫᱚ ᱵᱟᱭᱨᱮ ᱢᱮᱱᱟᱜ ᱟᱠᱟᱫ ᱞᱮᱭᱟ᱾ ᱟᱫᱚ ᱚᱲᱟᱜ ᱨᱮᱠᱷᱟᱱ ᱫᱚ ᱟᱞᱮᱭᱟᱜ ᱫᱟᱨᱮ ᱠᱚᱦᱚᱸ ᱛᱟᱦᱮᱸ ᱠᱟᱱᱟ᱾ ᱮᱱᱠᱷᱟᱱ ᱫᱟᱨᱮ ᱠᱚ ᱡᱩᱫᱤ ᱚᱲᱟᱜ ᱨᱮᱫᱚ᱾ ᱫᱟᱨᱮ ᱨᱮᱱᱟᱜ ᱜᱮ ᱛᱤᱭᱳᱜ ᱠᱟᱛᱮᱜ᱾ ᱞᱮ ᱡᱚᱢ ᱠᱮᱭᱟ᱾ ᱢᱤᱫ ᱥᱟᱶ ᱛᱮᱦᱚᱸᱞᱮ ᱡᱚᱢ ᱫᱟᱲᱮ ᱠᱮᱭᱟ ᱠᱤᱱᱛᱩ ᱟᱫᱚ ᱱᱤᱛᱚᱜ ᱫᱚ ᱡᱮᱦᱮᱛᱩ ᱢᱮᱥ ᱨᱮ ᱢᱮᱱᱟᱜ ᱠᱟᱫ ᱞᱮᱭᱟ᱾ ᱚᱱᱠᱟ ᱢᱚᱛᱚ ᱚᱲᱟᱜ ᱦᱚᱸ ᱵᱟᱝᱞᱮ ᱥᱮᱱ ᱫᱟᱲᱮ ᱠᱟᱣᱫᱟ᱾ ᱡᱮᱦᱮᱛᱩ ᱢᱤᱫᱴᱮᱱ ᱚᱢᱵᱚᱵᱩᱛᱤ ᱞᱮᱠᱟᱱ ᱫᱤᱱ ᱠᱟᱱᱟ ᱠᱤᱱᱛᱩ ᱪᱟᱞᱟᱣ ᱫᱚ᱾ ᱞᱟᱹᱠᱛᱤ ᱠᱟᱱᱟ ᱢᱮᱱᱛᱮ ᱱᱤᱡᱮᱨᱟᱜ ᱢᱚᱱᱮ ᱦᱩᱭᱩᱜ ᱠᱟᱱᱟ ᱡᱩᱫᱤ ᱢᱤᱫ ᱥᱟᱶ᱾ ᱛᱮᱵᱚᱱ ᱡᱚᱢᱟ ᱢᱤᱫᱴᱤᱡ ᱨᱟᱹᱥᱠᱟᱹ᱾
ᱵᱩᱡᱷᱟᱹᱜ ᱜᱮᱭᱟ ᱟᱫᱚ᱾ ᱡᱮᱦᱮᱛᱩ ᱚᱱᱠᱟ ᱢᱚᱛᱚ ᱴᱟᱭᱤᱢ ᱵᱟᱝ ᱦᱩᱭ ᱟᱠᱟᱱᱟ ᱥᱮ ᱵᱟᱝ ᱪᱟᱞᱟᱣ ᱫᱟᱲᱮ ᱠᱟᱣᱫᱟ᱾
ᱟᱫᱚ ᱾ ᱱᱚᱸᱰᱮ ᱜᱮ ᱢᱮᱥ ᱨᱮᱜᱮ ᱟᱞᱮ ᱢᱤᱱᱤᱢᱟᱢ ᱢᱮᱱᱟ-ᱜ ᱟᱠᱟᱫ ᱞᱮᱭᱟ᱾ ᱯᱮ ᱯᱩᱱ ᱦᱚᱲ᱾
ᱟᱫᱚ ᱠᱟᱱᱴᱷᱽᱟᱲ ᱫᱚ, ᱚᱱᱠᱟ ᱵᱟᱡᱟᱨ ᱠᱷᱚᱱ ᱜᱮᱞᱮ, ᱠᱤᱨᱤᱧ ᱟᱹᱜᱩ ᱞᱮᱫᱟ᱾ ᱟᱫᱚ᱾ ᱵᱟᱡᱟᱨ ᱠᱷᱚᱱ ᱠᱤᱨᱤᱧ ᱟᱹᱜᱩ ᱠᱟᱛᱮᱫ, ᱟᱞᱮ ᱥᱟᱱᱟᱢ ᱠᱚ-ᱜᱮ ᱚᱱᱟᱷᱟ ᱥᱟᱶᱛᱮ ᱠᱷᱟᱹᱡᱟᱹᱲᱤ ᱠᱚ-ᱦᱚᱸ ᱞᱮ ᱠᱤᱨᱤᱧ ᱟᱹᱜᱩ ᱞᱮᱫᱼᱟ᱾
ᱛᱟᱯᱚᱨᱮ ᱾ ᱡᱷᱚᱛᱚ ᱜᱮ ᱛᱩᱯᱩ ᱯᱷᱟᱨᱪᱟ ᱠᱟᱛᱮᱮᱫ᱾ ᱟᱞᱮ ᱞᱩᱠᱛᱤ ᱠᱟᱣᱱᱟ ᱡᱮ ᱡᱷᱚᱛᱚ ᱵᱚᱱ ᱛᱚᱵ ᱚᱱᱟ ᱥᱮᱛᱟ-ᱜ ᱨᱮ, ᱛᱟᱨᱯᱚᱨ ᱠᱟᱱᱴᱷᱽᱟᱲ ᱵᱚᱱ ᱵᱚᱜᱚᱡᱟ᱾ ᱛᱟᱨᱯᱚᱨ ᱵᱚᱱ ᱡᱚᱢᱟ ᱢᱤᱫ ᱥᱟᱶᱛᱮ᱾ ᱚᱱᱠᱟ ᱢᱚᱛᱚ ᱟᱫᱚ ᱛᱩᱯᱩ ᱵᱟᱲᱟᱭᱮᱱ ᱛᱮᱞᱮ ᱟᱞᱮ ᱡᱚᱛᱚ ᱢᱤᱫ ᱥᱟᱶ ᱛᱮᱜᱮᱞᱮ, ᱡᱚᱢ ᱥᱟᱸᱜᱮ ᱠᱮᱫᱼᱟ᱾ ᱟᱫᱚ ᱡᱮᱦᱮᱛᱩ ᱟᱢ ᱟ ᱾ ᱟᱹᱛᱩ ᱫᱤᱥᱚᱢ ᱨᱮ ᱢᱮᱱᱟᱢᱟ᱾ ᱟᱫᱚ ᱟᱹᱛᱩ ᱫᱤᱥᱚᱢ ᱨᱮ, ᱪᱮᱫᱠᱟ ᱠᱚ ᱢᱟᱱᱟ-ᱣ ᱵᱟᱛᱟᱣ ᱠᱮᱫᱟ᱾ ᱚᱱᱟ ᱵᱟᱨᱮ ᱛᱮ ᱡᱩᱫᱤ ᱠᱟᱹᱴᱤᱡ, ᱮᱢ ᱞᱟᱹᱭ ᱠᱮᱭᱟ ᱾ ᱠᱟᱹᱴᱤᱡ ᱱᱟᱯᱟᱼᱭ ᱠᱚᱜ-ᱟ?
ᱟᱪᱪᱷᱟᱸ ᱱᱤᱛᱚ-ᱜ ᱫᱚ᱾ ᱤᱧ ᱟᱹᱛᱩ ᱯᱟᱲᱟ ᱨᱮ ᱢᱤᱱᱟᱹᱧᱟ᱾ ᱥᱮ ᱟᱛᱩᱯᱼᱼ ᱯᱟᱲᱟ ᱨᱮ ᱡᱟᱦᱟᱸ ᱟᱵᱚᱣᱟᱼᱜ ᱟᱢᱵᱟᱵᱩᱫᱤ ᱨᱮᱱᱟ-ᱜ ᱡᱟᱦᱟᱸ ᱦᱚᱭ, ᱦᱤᱸᱥᱤᱫᱽ ᱪᱤᱜ ᱠᱟ ᱛᱟᱦᱮᱱᱟ᱾
ᱦᱩᱸ᱾ᱜ ᱦᱩᱸ᱾
ᱟᱢᱟᱼᱵᱩᱛᱤ ᱫᱚᱼᱼ ᱮᱢᱚᱱ ᱢᱤᱫᱴᱟᱝ ᱫᱤᱱ ᱠᱟᱱᱟ᱾ ᱡᱟᱦᱟᱸ ᱫᱚ ᱟᱵᱚᱣᱟᱼᱜᱼᱼ ᱡᱟᱦᱟᱸ ᱵᱚᱱᱼᱼ ᱢᱟᱜᱽ ᱵᱚᱱ ᱵᱚᱺᱜᱟ᱾ ᱵᱚᱞᱛᱮ ᱡᱟᱦᱟᱸ ᱵᱚᱱ ᱢᱟᱜ ᱢᱚᱬᱮᱸᱜ-ᱟ᱾ ᱚᱱᱟ ᱢᱟᱜ ᱢᱚᱬᱮᱸ ᱨᱮᱱᱟ-ᱜ ᱱᱚᱣᱟ ᱾ᱟᱢᱼᱼ
ᱩᱸ ᱩᱸ᱾
ᱟᱢᱵᱟ-ᱵᱩᱛᱤ ᱫᱟᱲᱮᱭᱟᱜ-ᱟ ᱥᱮ ᱢᱟᱜ ᱢᱚᱬᱮᱸ ᱟᱢᱵᱟ-ᱵᱩᱛᱤ ᱠᱷᱚᱱ ᱯᱚᱨᱮ ᱫᱚ᱾ ᱵᱟᱵᱚᱱ ᱢᱟᱜ ᱢᱚᱬᱮᱸ ᱫᱟᱲᱤᱜ-ᱟ᱾ ᱟᱵᱚᱣᱟᱼᱜ ᱟᱸᱢᱵᱟ-ᱵᱩᱛᱤ ᱫᱚᱼᱼ ᱮ ᱠᱟᱞᱟ ᱫᱚ, ᱵᱟᱵᱚᱱ ᱨᱟᱹᱥᱠᱟᱹ ᱭᱟ ᱾ᱦᱮᱸ ᱥᱮ ᱵᱟᱝ᱾ ᱟᱢᱵᱟᱵᱩᱛᱤ ᱫᱚ, ᱟᱵᱚ ᱥᱟᱱᱟᱢ ᱦᱚᱲ ᱠᱚ ᱦᱟᱹᱡᱩᱜᱼᱼ
ᱟ᱾